ᱚᱦ
ᱦᱮᱸᱻ ᱡᱚᱦᱟᱨ ᱜᱮ ᱜᱚᱝᱠᱮ
ᱦᱮᱸᱻ ᱡᱚᱦᱟᱨ ᱜᱮ ᱜᱚᱝᱠᱮ ᱟᱨᱦᱚᱸ ᱾ ᱜᱚᱝᱠᱮ ᱱᱤᱭᱟᱹ ᱞᱟᱦᱟᱨᱮ ᱡᱟᱦᱟᱸ ᱞᱟᱝ ᱨᱚᱯᱚᱲ ᱞᱮᱱᱟ
ᱟᱪᱪᱷᱟ
ᱛᱚ ᱚᱱᱟᱫᱚ ᱟᱵᱤᱱᱟᱜ ᱱᱮᱴ ᱰᱤᱥᱴᱟᱵ ᱞᱮᱱ ᱛᱟᱵᱤᱱᱟ ᱥᱮ ᱪᱤᱠᱟᱹ ᱞᱮᱱ ᱛᱟᱵᱤᱱᱟ
ᱟᱫᱚ ᱚᱱᱟ ᱫᱚ ᱟᱵᱤᱱᱟᱜ ᱜᱮ ᱨᱚᱲ ᱵᱟᱝ ᱟᱸᱡᱚᱢᱚᱜ ᱠᱟᱱ ᱛᱟᱦᱮᱸᱫ ᱟᱫᱚ ᱚᱱᱟ ᱫᱚ ᱡᱟᱦᱟᱸ ᱟᱠᱟᱱ ᱜᱮ ᱦᱚᱭᱥᱮ ᱡᱟᱦᱟᱸ ᱞᱤᱧ ᱞᱟᱹᱭᱮᱫ ᱛᱟᱦᱮᱸᱜ ᱡᱮ ᱱᱚᱜᱼᱚᱭ ᱡᱮ ᱜᱚᱝᱠᱮ ᱟᱞᱮ ᱥᱮᱫ ᱡᱮᱢᱚᱱ ᱢᱟᱱᱮ ᱛᱤ ᱛᱮᱜᱮᱞᱮ ᱨᱚᱦᱚᱭ ᱜᱮᱭᱟ ᱢᱟᱱᱮ ᱢᱩᱱᱤᱥ ᱠᱚ ᱠᱟᱹᱢᱤ ᱢᱩᱱᱤᱥ ᱠᱚ ᱞᱟᱜᱟᱣ ᱠᱟᱛᱮᱜ ᱦᱳᱭ ᱥᱮ ᱛᱟᱦᱚᱞᱮ ᱟ ᱚᱱᱛᱮ ᱪᱮᱫ ᱞᱮᱠᱟ ᱠᱟᱹᱢᱤ ᱢᱩᱱᱤᱥ ᱟᱛᱮᱫ ᱯᱮ ᱨᱚᱦᱚᱭ ᱜᱮᱭᱟ ᱥᱮ ᱟᱯᱮ ᱱᱤᱡᱮ ᱛᱮᱜᱮ
ᱦᱮᱸ ᱦᱩᱸ ᱟᱞᱮᱫᱚ ᱢᱩᱱᱤᱥ ᱛᱮᱜᱮ ᱜᱚᱢᱠᱮ ᱱᱚᱣᱟ ᱮᱠᱞᱟ ᱛᱮᱢᱟ ᱵᱟᱢ ᱨᱚᱦᱚᱭ ᱫᱟᱲᱮᱭᱟᱜᱼᱟ ᱠᱷᱮᱛ ᱵᱟᱹᱫᱽ ᱠᱚ ᱠᱤ ᱢᱮᱱᱟᱜᱼᱟ
ᱟᱪᱪᱷᱟ
ᱛᱚ ᱮᱠᱞᱟ ᱛᱮᱢ ᱨᱚᱦᱚᱭ ᱢᱟᱱᱮ ᱛᱚ ᱥᱚᱢᱚᱭ ᱞᱟᱜᱟᱜᱼᱟ
ᱦᱩᱸ ᱦᱩᱸ
ᱟᱨ ᱱᱚᱝᱠᱟ ᱢᱟᱛᱚ ᱫᱟᱜ ᱵᱟᱝ ᱛᱟᱦᱮᱸᱱᱟ ᱥᱮ ᱢᱩᱱᱤᱥ ᱠᱚ ᱛᱮᱜᱮ ᱞᱚᱜᱚᱱ ᱞᱚᱜᱚᱱ ᱠᱟᱹᱢᱤ ᱪᱩᱠᱟᱹᱣ ᱜᱤᱰᱤ ᱠᱟᱜᱼᱟ
ᱟᱪᱪᱷᱟ, ᱟᱪᱷᱟ ᱜᱚᱝᱠᱮ ᱛᱟᱦᱞᱮ ᱟᱯᱮ ᱥᱮᱫ ᱫᱚ ᱢᱟᱱᱮ ᱮᱻ ᱨᱚᱦᱚᱭ ᱫᱚ ᱪᱮᱫ ᱞᱮᱠᱟ ᱠᱚ ᱨᱚᱦᱚᱭ ᱜᱮᱭᱟ, ᱢᱟᱱᱮ ᱮᱢᱱᱤ ᱡᱮᱢᱚᱱ ᱧᱮᱞ ᱵᱟᱲᱟ ᱦᱩᱭ ᱟᱠᱟᱱᱟ ᱟᱹᱰᱤ ᱜᱟᱱ ᱡᱟᱭᱜᱟ ᱨᱮ ᱡᱮ ᱵᱟᱵᱮᱨ ᱟᱛᱮᱜ ᱠᱚ ᱨᱚᱦᱚᱭ ᱜᱮᱭᱟ ᱟᱨᱠᱤ ᱦᱳᱭᱥᱮ ᱱᱚᱝᱠᱟ ᱵᱟᱵᱮᱨ ᱵᱟᱵᱮᱨ ᱠᱚ ᱛᱤᱡ ᱜᱮᱭᱟ ᱛᱟᱨᱯᱚᱨ ᱛᱤᱡ ᱵᱟᱲᱟ ᱠᱟᱛᱮᱜ ᱟᱫᱚ ᱠᱚ ᱨᱚᱦᱚᱭ ᱜᱮᱭᱟ ᱛᱟᱦᱚᱞᱮ ᱟᱯᱮ ᱥᱮᱫ ᱫᱚ ᱢᱟᱱᱮ ᱵᱟᱵᱮᱨ ᱛᱤᱡ ᱠᱟᱛᱮᱫ ᱠᱚ ᱨᱚᱦᱚᱭ ᱜᱮᱭᱟ ᱥᱮ ᱮᱢᱱᱤ ᱵᱟᱝ ᱛᱤ ᱛᱮᱜᱮ ᱯᱮ ᱨᱚᱦᱚᱭ
ᱟᱞᱮ ᱥᱮᱫ ᱫᱚ ᱜᱚᱝᱠᱮ ᱵᱟᱵᱮᱨ ᱫᱚ ᱵᱟᱝ ᱟᱞᱮᱫᱚ ᱮᱢᱱᱤ ᱛᱮᱜᱮ ᱟᱫᱚ ᱵᱟᱵᱮᱨ ᱫᱚ ᱟᱫᱚ ᱟᱞᱮ ᱥᱮᱫ ᱫᱚ ᱵᱟᱝ ᱟᱫᱚ ᱵᱟᱵᱮᱨ ᱛᱮᱫᱚ ᱚᱱᱠᱟᱱᱟᱜ ᱫᱚ, ᱡᱟᱦᱟᱸ ᱛᱚᱞᱟ ᱡᱟᱦᱟᱸ ᱦᱳᱲᱳ ᱵᱤᱱ ᱨᱚᱦᱚᱭᱟ ᱚᱱᱟ ᱫᱚ ᱾ ᱵᱟᱵᱮᱨ ᱛᱮᱫᱚ ᱢᱟᱱᱮ ᱪᱮᱫ ᱥᱚᱦᱤᱜᱼᱟ ᱥᱮ ᱪᱮᱫ ᱞᱮᱠᱟ?
ᱦᱚᱭ ᱦᱚᱭ ᱟᱫᱚ ᱥᱚᱡᱷᱮ ᱧᱚᱜᱚᱜᱼᱟ ᱟᱨ ᱢᱟᱱᱮ ᱡᱚᱠᱷᱚᱱ ᱟᱸᱻ ᱦᱮᱲᱦᱮᱫ ᱡᱚᱠᱷᱚᱱ ᱥᱚᱢᱚᱭ ᱦᱩᱭᱩᱜᱼᱟ ᱥᱮ ᱫᱟᱨᱮ ᱠᱚ ᱡᱚᱠᱷᱚᱱ ᱢᱟᱱᱮ ᱦᱳᱲᱳ ᱠᱚ ᱡᱮᱢᱚᱱ ᱦᱟᱨᱟᱜᱼᱟ ᱦᱚᱭᱥᱮ ᱟᱨ ᱛᱟᱦᱚᱞᱮ ᱡᱚᱠᱷᱚᱱ ᱚᱱᱟ ᱦᱮᱲᱦᱮᱫ ᱥᱚᱢᱚᱭ ᱱᱮᱛᱟᱨ ᱫᱚ ᱚᱱᱟ ᱦᱮᱲᱦᱮᱫ ᱢᱟᱱᱮ ᱢᱮᱥᱤᱱ ᱠᱚᱠᱚ ᱩᱰᱩᱝ ᱟᱠᱟᱫᱟ ᱥᱮ
ᱟᱪᱪᱷᱟ
ᱦᱳᱲᱳ ᱦᱮᱲᱦᱮᱫ ᱞᱟᱹᱜᱤᱫ ᱦᱚᱭᱥᱮ ᱛᱟᱦᱮᱞᱮ ᱟᱫᱚ ᱥᱚᱡᱷᱮ ᱧᱚᱜ ᱨᱚᱦᱚᱭ ᱞᱮᱠᱷᱟᱱ ᱚᱱᱟ ᱢᱤᱥᱤᱱ ᱛᱮᱫᱚ ᱢᱟᱱᱮ ᱟᱹᱰᱤ ᱟᱹᱰᱤ ᱡᱩᱛ ᱢᱟᱱᱮ ᱦᱮᱲᱦᱮᱫᱚᱜᱼᱟ ᱟᱨᱠᱤ ᱟᱨ ᱢᱟᱱᱮ ᱛᱤ ᱛᱮ ᱨᱚᱦᱚᱭ ᱫᱚ ᱢᱟᱱᱮ ᱠᱟᱹᱡ ᱢᱟᱱᱮ ᱦᱟᱱᱛᱮᱼᱱᱟᱦᱛᱮ ᱜᱮᱛᱟ ᱵᱚᱱᱟ ᱦᱚᱭᱥᱮ ᱾
ᱦᱚᱭ ᱛᱤᱡ ᱦᱤᱭᱳ-ᱟ. ᱾
ᱦᱚᱭ ᱚᱱᱟ ᱠᱷᱟᱹᱛᱤᱨ ᱜᱮ ᱟᱫᱚ ᱢᱟᱱᱮ ᱛᱤᱛᱮ ᱨᱚᱦᱚᱭ ᱞᱮᱠᱷᱟᱱ ᱫᱚ ᱢᱮᱥᱤᱱ ᱛᱮᱫᱚ ᱩᱱᱟᱹᱜ ᱡᱩᱛ ᱫᱚ ᱦᱮᱲᱦᱮᱫ ᱵᱟᱝ ᱜᱟᱱᱚᱜ ᱜᱮᱭᱟ ᱚᱱᱟ ᱛᱤ ᱛᱮᱜᱮ ᱟᱨᱦᱚᱸ ᱦᱮᱲᱦᱮᱫ ᱦᱩᱭᱩᱜᱼᱟ ᱟᱪᱷᱟ ᱟᱫᱚ ᱢᱤᱥᱤᱱ ᱛᱮ ᱦᱮᱡ ᱞᱟᱹᱜᱤᱫ ᱜᱮ ᱟᱫᱚ ᱚᱱᱟ, ᱵᱟᱵᱮᱨ ᱛᱮ ᱚᱨ ᱠᱟᱛᱮᱫ ᱟᱫᱚ ᱠᱚ ᱨᱚᱦᱚᱭ ᱜᱮᱭᱟ?
ᱟᱪᱷᱟ ᱟᱫᱚ ᱟᱞᱮ ᱥᱮᱫ ᱫᱚ ᱜᱚᱝᱠᱮ ᱱᱚᱜᱼᱚᱭ ᱡᱟᱦᱟᱸ ᱦᱮᱲᱦᱮᱫ ᱢᱟ ᱡᱟᱦᱟᱸ ᱵᱚᱱ ᱞᱟᱹᱭᱮᱫᱟ ᱢᱮᱥᱤᱱ ᱛᱮ ᱚᱱᱟᱫᱚ ᱟᱞᱮᱥᱮᱫ ᱢᱟ ᱵᱟᱱᱼᱵᱟᱹᱱᱩᱜᱼᱟ ᱛᱤ ᱛᱮ ᱦᱮᱲᱦᱮᱫ ᱵᱟᱲᱟᱭ ᱦᱩᱭᱩᱜᱼᱟ ᱦᱮᱲᱦᱮᱫ ᱥᱚᱢᱚᱭ ᱦᱚᱸ
ᱦᱩᱸ
ᱟᱯᱮ ᱥᱮᱫ ᱫᱚ ᱚᱱᱟ ᱮᱲᱮᱡ ᱤᱭᱟᱹ
ᱦᱮᱸ ᱟᱫᱚ ᱢᱤᱥᱤᱱ ᱠᱚᱫᱚ ᱠᱷᱩᱵ ᱠᱚᱢ ᱜᱮᱠᱚ ᱟᱹᱜᱩᱭ ᱜᱮᱭᱟ ᱟᱨᱠᱤ ᱚᱱᱟ ᱠᱚᱭᱚᱜ ᱫᱚ ᱵᱟᱠᱚ ᱦᱮᱲᱦᱮᱫ ᱫᱚ ᱱᱮᱛᱟᱨ ᱫᱚ ᱩᱱᱟᱹᱜ ᱜᱷᱟᱥ ᱠᱚᱦᱚᱸ ᱵᱟᱠᱚ ᱦᱳᱭ ᱦᱚᱪᱚᱣᱟᱜ ᱠᱟᱱᱟ, ᱡᱚᱠᱷᱚᱱ ᱦᱳᱲᱳ ᱠᱚ ᱨᱚᱦᱚᱭ ᱦᱳᱭᱳᱜ ᱠᱟᱱᱟ ᱥᱮ ᱨᱚᱦᱚᱭ ᱥᱩᱢᱟᱹᱭ ᱜᱮ ᱚᱱᱟ ᱜᱷᱟᱥ ᱜᱚᱡ ᱞᱟᱹᱜᱤᱫ ᱨᱟᱱ ᱠᱚᱫᱚ ᱫᱚᱢᱮ ᱜᱮ ᱮᱢ ᱦᱳᱭᱳᱜ ᱠᱟᱱᱟ ᱟᱨᱠᱤ ᱦᱳᱭ ᱥᱮ ᱦᱳᱭ ᱟᱫᱚ ᱚᱱᱟ ᱜᱷᱟᱥ ᱜᱚᱡ ᱞᱟᱹᱜᱤᱫ ᱨᱟᱱ ᱠᱚᱫᱚ ᱮᱢ ᱦᱳᱭᱳᱜ ᱠᱟᱱ ᱫᱚ ᱛᱟᱦᱚᱞᱮ ᱩᱱᱟᱹᱜ ᱜᱟᱱ ᱫᱚ ᱜᱷᱟᱥ ᱠᱚᱫᱚ ᱵᱟᱝ ᱦᱳᱭᱳᱜ ᱠᱟᱱᱟ᱾ ᱦᱮᱲᱮᱫ ᱛᱚ ᱩᱱᱟᱹᱜ ᱡᱳᱨ ᱫᱚ ᱦᱮᱲᱮᱫ ᱫᱚ ᱵᱟᱝ ᱦᱳᱭᱳᱜᱼᱟ ᱠᱚᱢ ᱠᱚᱢ ᱦᱮᱲᱦᱮᱫ ᱠᱟᱹᱢᱤ ᱦᱳᱭᱳᱜᱼᱟ ᱟᱨᱠᱤ᱾
ᱦᱩ ᱦᱩ ᱮᱠᱫᱚᱢ ᱴᱷᱤᱠ ᱠᱟᱛᱷᱟ ᱵᱤᱱ ᱞᱟᱹᱭ ᱠᱟᱫᱟ᱾
ᱦᱳᱭ ᱛᱚ ᱜᱚᱢᱠᱮ ᱟᱯᱮ ᱚᱱᱛᱮ ᱫᱚ ᱢᱟᱱᱮ ᱦᱳᱲᱳ ᱠᱚ ᱨᱚᱦᱚᱭ ᱵᱟᱲᱟ ᱠᱟᱛᱮ ᱚᱱᱟ ᱡᱟᱦᱟ ᱜᱷᱟᱥ ᱜᱩᱡᱩᱜ ᱨᱟᱱ ᱠᱚᱫᱚ ᱠᱚ ᱮᱢ ᱜᱮᱭᱟ ᱥᱮ ᱵᱟᱝ?
ᱦᱮᱸ ᱜᱷᱟᱡ ᱜᱩᱡᱩᱜ ᱨᱟᱱ ᱚᱱᱟ ᱫᱚ ᱵᱟᱝ ᱜᱚᱢᱠᱮ ᱮᱢᱟᱜ ᱜᱮᱭᱟᱞᱮ ᱟᱫᱚ ᱡᱟᱦᱟᱸ ᱠᱚᱨᱮ ᱧᱮᱞ ᱫᱟᱞᱮ ᱫᱚᱢᱮ ᱜᱷᱟᱥ ᱚᱱᱟ ᱠᱚᱨᱮ ᱫᱚ ᱟᱫᱚ ᱜᱷᱟᱥ ᱜᱩᱡᱩᱜ ᱨᱟᱱ ᱜᱮᱞᱮ ᱮᱟᱢᱟᱜ-ᱟ ᱠᱚᱢ ᱠᱚᱢ ᱠᱟᱹᱴᱤᱡ ᱤᱭᱟᱹ ᱵᱟᱲᱟ ᱚᱱᱟ ᱠᱚᱫᱚ ᱛᱤ ᱛᱮᱜᱮᱞᱮ ᱤᱭᱟᱹ ᱵᱟᱲᱟᱭᱟ ᱜᱷᱟᱥ ᱤᱭᱟᱹ ᱢᱮᱥᱤᱱ ᱚᱱᱟ ᱫᱚ ᱟᱞᱮ ᱚᱱᱟ ᱫᱷᱟᱨᱮ ᱯᱟᱥ ᱨᱮᱫᱚ ᱮᱠᱫᱚᱢ ᱵᱟᱠᱚ ᱟᱹᱜᱩ ᱵᱟᱲᱟ ᱠᱟᱫᱟ?
ᱟᱪᱪᱷᱟ
ᱛᱚ ᱚᱱᱟ ᱫᱚ ᱜᱚᱢᱠᱮ ᱪᱮᱫ ᱞᱮᱠᱟ ᱠᱚ ᱦᱟᱛᱟᱣᱟ ᱯᱚᱭᱥᱟ ᱠᱚ?
ᱯᱚᱭᱥᱟ ᱠᱚᱫᱚ ᱛᱤᱱᱟᱹᱜ ᱜᱟᱱ ᱠᱚ ᱦᱟᱛᱟᱣᱟ ᱱᱟᱜ ᱠᱷᱟᱱ ᱵᱟᱹᱞᱤᱧ ᱵᱟᱲᱟᱭᱟ ᱦᱳᱭ ᱥᱮ᱾ ᱟᱫᱚ ᱢᱟᱱᱮ ᱱᱤᱡᱮ ᱥᱚᱵ ᱫᱚ ᱚᱱᱠᱟ ᱢᱮᱥᱤᱱ ᱨᱮᱫᱚ ᱦᱮᱲᱦᱮᱫ ᱫᱚ ᱵᱟᱝ ᱦᱳᱭ ᱠᱟᱱᱟ᱾ ᱱᱤᱡᱮ ᱠᱚ ᱥᱚᱵ ᱫᱚ ᱚᱱᱠᱟ ᱠᱟᱢᱤᱱ ᱢᱩᱱᱤᱥ ᱞᱟᱜᱟᱣ ᱠᱟᱛᱮᱜ ᱜᱮ ᱦᱮᱲᱦᱮᱫ ᱵᱟᱲᱟ ᱫᱚ ᱦᱳᱭᱳᱜ ᱜᱮᱭᱟ᱾ ᱦᱳᱭ ᱥᱮ ᱟᱫᱚ ᱢᱟᱱᱮ ᱡᱟᱦᱟᱸ ᱵᱟᱵᱮᱨ ᱛᱮᱠᱚ ᱵᱟᱵᱮᱨ ᱛᱤᱡ ᱠᱟᱛᱮᱜ ᱡᱟᱦᱟᱸ ᱠᱚ ᱨᱚᱦᱚᱭᱟ ᱩᱱᱠᱩᱣᱟᱜ ᱜᱮ ᱢᱟᱱᱮ ᱚᱱᱟ ᱠᱚᱫᱚ ᱠᱚ ᱦᱮᱲᱦᱮᱫ ᱜᱮᱭᱟ ᱟᱨᱠᱤ ᱢᱮᱥᱤᱱ ᱛᱮ ᱟᱫᱚ ᱟᱞᱮ ᱫᱚ ᱵᱟᱵᱮᱨ ᱛᱮᱫᱚ ᱵᱟᱞᱮ ᱨᱚᱦᱚᱭ ᱜᱮᱭᱟ ᱛᱚ ᱵᱟᱵᱮᱨ ᱛᱮᱫ ᱫᱚ᱾ ᱦᱳᱭ ᱟᱞᱮ ᱫᱚ ᱛᱤ ᱛᱮᱜᱮᱞᱮ ᱦᱮᱲᱦᱮᱫ ᱜᱮᱭᱟ ᱟᱨᱠᱤ ᱟᱨ ᱩᱱᱟᱹᱜ ᱫᱚ᱾ ᱜᱷᱟᱥ ᱦᱚᱸ ᱵᱟᱝ ᱜᱷᱟᱥᱚᱜ ᱛᱟᱞᱮᱭᱟ ᱱᱚᱭᱮ ᱵᱤᱥ ᱠᱚᱞᱮ ᱮᱢᱟᱜ ᱜᱮᱭᱟ ᱥᱮ ᱨᱟᱱ ᱠᱚ ᱚᱱᱮ ᱜᱷᱟᱥ ᱜᱚᱡ ᱞᱟᱹᱜᱤᱫ᱾
ᱦᱮᱸ
ᱟᱫᱚ ᱜᱚᱝᱠᱮ ᱡᱚᱠᱷᱚᱱ ᱦᱳᱲᱳ ᱠᱚ ᱡᱚᱠᱷᱚᱱ ᱦᱳᱭᱳᱜ ᱛᱟᱵᱚᱱᱟ ᱦᱳᱭ ᱥᱮ᱾ ᱛᱟᱦᱚᱞᱮ ᱚᱱᱛᱮ ᱫᱚ ᱢᱟᱱᱮ ᱪᱮᱫ ᱠᱚᱛᱮ ᱯᱮ ᱢᱟᱱᱮ ᱤᱨ ᱜᱮᱭᱟᱯᱮ ᱢᱟᱱᱮ ᱢᱮᱥᱤᱱ ᱠᱚᱛᱮ ᱥᱮ ᱢᱟᱱᱮ ᱡᱟᱦᱟᱸ ᱟᱵᱚᱣᱟᱜ ᱡᱟᱦᱟᱸ ᱦᱚᱲ ᱫᱟᱛᱨᱚᱢ ᱛᱮ ᱡᱟᱦᱟᱸ ᱛᱤ ᱛᱮᱵᱚᱱ ᱜᱮᱫᱟ ᱚᱱᱟᱛᱮ?
ᱜᱚᱢᱠᱮ ᱟᱞᱮ ᱥᱮᱫ ᱫᱚ ᱢᱟᱱᱮ ᱡᱟᱦᱟᱸ ᱟᱵᱚ ᱟᱞᱮ ᱫᱚ ᱱᱚᱣᱟ ᱛᱤ ᱛᱮᱜᱮ ᱢᱟᱱᱮ ᱵᱮᱥᱤ ᱛᱤ ᱛᱮᱜᱮ ᱟᱨᱠᱤ ᱛᱚᱠᱷᱚᱱ ᱡᱩᱫᱤ ᱠᱷᱚᱵᱚᱨ ᱠᱚ ᱧᱮᱞ ᱦᱳᱭᱳᱜ ᱠᱟᱱᱟ ᱡᱮ ᱫᱟᱜ ᱨᱮᱱᱟᱜ ᱯᱚᱨ ᱢᱮᱱᱟᱜᱼᱟ ᱱᱚᱛᱮ, ᱦᱳᱲᱳ ᱠᱚᱦᱚᱸ ᱦᱳᱭ ᱠᱟᱱᱟ, ᱛᱟᱦᱞᱮ ᱜᱟᱲᱤ ᱛᱮᱞᱮ ᱤᱨᱟ᱾ ᱟᱨ ᱵᱟᱝᱠᱷᱟᱱ ᱫᱚ ᱛᱤ ᱛᱮᱜᱮ ᱢᱟᱱᱮ ᱰᱟᱝᱨᱤ ᱠᱚ ᱦᱮᱱᱟᱜ ᱠᱚᱣᱟ ᱛᱚ᱾ ᱰᱟᱝᱨᱤ ᱠᱚ, ᱜᱟᱹᱭ ᱠᱚ, ᱩᱱᱠᱩ ᱵᱚᱨᱥᱟ ᱫᱤᱱ ᱫᱚ ᱚᱠᱚᱭᱥᱟᱞᱟ ᱵᱟᱠᱚ ᱛᱟᱦᱮᱸ ᱫᱟᱲᱮᱜᱼᱟ᱾ ᱚᱱᱟ ᱛᱮ ᱟᱫᱚ ᱤᱛᱩᱧ ᱞᱮᱫᱟ ᱠᱷᱚᱲ ᱦᱚᱸ ᱰᱟᱝᱨᱤ ᱠᱚ ᱢᱮᱱᱟᱜ ᱠᱚᱛᱮ ᱫᱚ ᱛᱤ ᱛᱮᱜᱮᱞᱮ ᱤᱨ ᱜᱮᱭᱟ ᱟᱨ ᱜᱟᱹᱲᱤ ᱦᱚᱸ ᱦᱤᱡᱩᱜ ᱜᱮᱭᱟ ᱚᱱᱠᱟ᱾ ᱟᱫᱚ ᱱᱚᱶᱟ ᱯᱟᱥᱮᱨᱮ ᱨᱮᱱ ᱜᱮ ᱫᱤᱠᱩ ᱠᱚ ᱩᱱᱠᱩ ᱫᱚ ᱡᱚᱛᱚ ᱫᱤᱠᱩ ᱠᱚ ᱡᱟᱦᱟᱸᱭ ᱢᱮᱱᱟᱜ ᱠᱚᱣᱟ ᱩᱱᱠᱩ ᱫᱚ ᱜᱟᱹᱲᱤ ᱛᱮᱜᱮ ᱠᱚ ᱤᱨ ᱦᱚᱪᱚᱭᱟ᱾ ᱟᱨ ᱟᱵᱚ ᱥᱟᱱᱛᱟᱲ ᱦᱚᱸ ᱢᱟ ᱰᱟᱺᱝᱨᱤ ᱠᱚᱠᱚ ᱫᱚᱦᱚ ᱟᱠᱟᱜ ᱠᱚᱣᱟ ᱠᱟᱹᱡ ᱨᱮᱦᱚ ᱟᱞᱮ ᱟᱹᱛᱩ ᱠᱚᱨᱮ ᱫᱚ ᱵᱮᱥᱤ ᱛᱤ ᱛᱮᱜᱮ ᱞᱮ ᱤᱨ ᱜᱤᱭᱟ ᱜᱟᱹᱲᱤ ᱛᱮ ᱫᱚ ᱠᱷᱩᱵ ᱠᱚᱢ
ᱟᱯᱟᱥᱮᱫ ᱫᱚ ᱜᱚᱝ ᱜᱚᱝᱠᱮ
ᱟᱫᱮ, ᱟᱫᱚ ᱟᱞᱮ ᱥᱮᱫ ᱦᱚᱸ ᱚᱱᱠᱟ ᱜᱮ ᱢᱟᱱᱮ ᱮᱸ ᱡᱟᱦᱟᱸ ᱠᱚ ᱠᱟᱹᱡ ᱥᱟᱺᱜᱤᱧ ᱧᱚᱜ ᱠᱷᱮᱛ ᱠᱚ ᱛᱟᱞᱮ ᱟᱨᱠᱤ ᱚᱱᱟ ᱠᱚᱫᱚ ᱟᱫᱚ ᱢᱮᱥᱤᱱ ᱛᱮᱜᱮᱞᱮ ᱤᱨ ᱜᱮᱭᱟ᱾ ᱦᱳᱭ ᱟᱨ ᱡᱟᱦᱟᱸ ᱠᱚ ᱠᱟᱹᱡ ᱢᱟᱱᱮ ᱥᱳᱨ ᱧᱚᱜ ᱢᱟᱱᱮ ᱚᱱᱟ ᱫᱚ, ᱤᱨ ᱠᱟᱛᱮᱜ ᱚᱱᱮ ᱫᱤᱯᱤᱞ ᱛᱮ ᱡᱟᱦᱟᱸ ᱠᱚ ᱟᱹᱜᱩ ᱜᱟᱱᱚᱜᱼᱟ ᱟᱨᱠᱤ ᱚᱱᱟ ᱠᱚᱫᱚ ᱤᱨ ᱟᱞᱮ᱾ ᱟᱨ ᱢᱟᱱᱮ ᱠᱷᱚᱲ ᱢᱟᱱᱮ ᱠᱷᱚᱲ ᱠᱚᱫᱚ ᱫᱚᱨᱠᱟᱨ ᱜᱮ ᱟ ᱥᱮ ᱢᱟᱱᱮ ᱰᱟᱝᱨᱟ ᱠᱚ ᱜᱟᱹᱭ ᱠᱚ ᱠᱤᱪᱷᱩ ᱜᱟᱱ ᱦᱮᱱᱟᱜ ᱠᱚᱣᱟ ᱟᱨᱠᱤ᱾
ᱦᱮᱸ
ᱦᱩᱭ ᱡᱚᱢ ᱞᱟᱜᱟᱫ ᱛᱚ ᱠᱤᱪᱷᱩ ᱫᱚ ᱠᱷᱚᱲ ᱫᱚ ᱫᱚᱦᱚ ᱜᱮ ᱦᱩᱭᱩᱜᱼᱟ ᱥᱮ᱾ ᱦᱳᱭ ᱛᱟᱨ ᱦᱳᱭ ᱛᱟᱨᱯᱚᱨᱮ ᱡᱟᱦᱟᱸ ᱚᱲᱟᱜ ᱨᱮᱱᱟᱜ ᱪᱟᱞ ᱠᱚ ᱚᱱᱟ ᱠᱚ ᱠᱷᱚᱲ ᱠᱚᱨᱮᱱᱟᱜ ᱜᱮ ᱦᱮᱱᱟᱜᱼᱟ ᱠᱤᱪᱷᱩ ᱛᱟᱦᱚᱞᱮ ᱮ ᱚᱱᱟ ᱠᱚᱦᱚᱸ ᱫᱟᱵ ᱵᱟᱲᱟ ᱦᱩᱭᱩᱜ ᱜᱮᱭᱟ ᱟᱨᱠᱤ ᱚᱱᱟ ᱞᱟᱹᱜᱤᱫ ᱫᱚ ᱠᱷᱚᱲ ᱞᱟᱜᱟᱜ ᱟᱥᱮ ᱛᱟᱦᱞᱮ᱾ ᱛᱤ ᱛᱮᱦᱚᱞᱮ ᱮᱤᱨ ᱜᱮᱭᱟ ᱟᱨᱠᱤ
ᱮᱱᱠᱮ ᱜᱮ ᱛᱟᱦᱞᱮ ᱫᱟᱞ ᱦᱮᱞᱳ
ᱪᱮᱜ ᱵᱤᱱ ᱞᱮᱣ ᱠᱮᱫᱟ ᱜᱚᱝᱠᱮ
ᱞᱮᱭ ᱫᱟᱞᱤᱝ ᱜᱚᱝᱠᱮ ᱡᱟᱦᱟᱸ ᱟᱢᱟᱜ ᱦᱳᱲᱳ ᱜᱟᱞᱮ ᱢᱮᱤᱥᱤᱱ ᱢᱮᱱᱟᱜᱼᱟ ᱚᱱᱟ ᱫᱚ ᱢᱚᱴᱚᱨ ᱛᱮᱯᱮ ᱜᱮᱭᱟ ᱥᱮ ᱞᱮᱵᱮᱫ ᱛᱮ
ᱚ ᱫᱚ ᱤᱭᱟᱹ ᱞᱮᱵᱮᱫᱟᱜ ᱜᱮ ᱛᱟᱦᱮᱸ ᱠᱟᱱ ᱛᱟᱞᱮᱭᱟ ᱟᱨᱠᱤ ᱟᱫᱚ ᱮ ᱚᱱᱟ ᱛᱟᱭᱚᱢᱚᱜ ᱠᱟᱱᱟ ᱫᱚᱢᱮ ᱠᱟᱹᱢᱤ ᱠᱚ ᱟᱫᱚ ᱚᱱᱟ ᱠᱷᱟᱹᱛᱤᱨ ᱜᱮ ᱟᱫᱚ ᱢᱟᱱᱮ ᱢᱚᱴᱚᱨ ᱞᱮ ᱞᱟᱜᱟᱣ ᱦᱚᱪᱚ ᱠᱟᱣᱫᱟ ᱚᱱᱟ ᱡᱟᱦᱟᱸ ᱞᱮᱵᱮᱫ ᱢᱮᱥᱤᱱ ᱨᱮᱜᱮ ᱟᱨᱠᱤ
ᱞᱮᱵᱮᱫ ᱢᱮᱥᱤᱱ ᱨᱮᱜ ᱟᱫᱚ ᱚᱱᱟ ᱢᱚᱴᱚᱨ ᱫᱚᱞᱮ ᱞᱟᱜᱟᱣ ᱟᱠᱟᱫᱟ
ᱦᱮᱸ ᱟᱨ ᱜᱚᱢᱠ ᱠᱟᱹᱪ ᱠᱚᱥᱴᱚ ᱦᱚᱸ ᱠᱚᱥᱴᱚ ᱜᱮᱭᱟ ᱦᱮᱸ ᱥᱮ
ᱦᱮᱸ ᱠᱚᱥᱴᱚ ᱦᱚᱸ ᱠᱚᱥᱴᱚ ᱛᱟᱨᱯᱚᱨ ᱟᱫᱚ ᱦᱮᱸ ᱡᱮᱢᱚᱱ ᱡᱷᱚᱛᱚ ᱡᱤᱱᱤᱥ ᱨᱮᱱᱟᱜ ᱜᱮ ᱢᱟᱱᱮ ᱢᱮᱫᱴᱟᱝ ᱵᱟᱹᱲᱤᱡ ᱡᱤᱱᱤᱥ ᱵᱷᱟᱜᱤ ᱡᱤᱱᱤᱥ ᱦᱮᱱᱟᱜ ᱠᱷᱟᱱ ᱫᱚ ᱢᱤᱫᱴᱟᱝ ᱵᱟᱹᱲᱤᱡ ᱡᱤᱱᱤᱥ ᱦᱚᱸ ᱢᱤᱫᱴᱟᱝ ᱛᱟᱦᱮᱱ ᱜᱮᱭᱟ ᱦᱳᱭ ᱥᱮ ᱦᱮᱸ ᱡᱮᱢᱚᱱ ᱱᱚᱣᱟ ᱞᱮᱵᱮᱫ ᱢᱮᱥᱤᱱ ᱫᱚ ᱡᱮᱢᱚᱱ ᱵᱚᱱ ᱞᱟᱹᱭ ᱮᱟ ᱡᱮ ᱡᱟᱸᱜᱟ ᱞᱟᱜᱟᱜ ᱠᱟᱱᱟ ᱢᱟᱱᱮ ᱥᱳᱚᱢᱚᱭ ᱞᱟᱜᱟᱜ ᱠᱟᱱᱟ ᱦᱳᱭᱥᱮ
ᱦᱮᱸ ᱦᱩᱸ
ᱠᱟᱨᱮᱱ ᱫᱟᱹᱲ ᱞᱮᱠᱷᱟᱱ ᱠᱤᱱᱛᱩ ᱱᱚᱣᱟ ᱢᱤᱥᱤᱱ ᱛᱮᱫᱚ ᱟᱨᱚ ᱫᱟᱞ ᱫᱚᱵᱚᱱ ᱫᱟᱲᱮᱜ ᱜᱮᱭᱟ ᱠᱟᱨᱮᱱ ᱫᱟᱹᱲ ᱨᱮᱸᱦᱚᱸ ᱟᱨ ᱡᱟᱦᱟᱸ ᱢᱚᱴᱚᱨ ᱫᱤᱭᱮ ᱡᱟᱦᱟᱸ ᱢᱮᱥᱤᱱ ᱟᱨᱠᱤ ᱦᱩᱲᱩ ᱫᱟᱞ ᱢᱮᱥᱤᱱ ᱚᱱᱟ ᱫᱚ ᱛᱟᱦᱟᱞᱮ ᱢᱟᱱᱮ ᱡᱮᱢᱚᱱ ᱥᱩᱵᱤᱫᱷᱟ ᱦᱮᱱᱟᱜᱼᱟ ᱡᱮ ᱞᱚᱜᱚᱱ ᱦᱮᱸ ᱵᱚᱱ ᱫᱟᱞ ᱫᱟᱲᱮᱭᱟᱜ ᱠᱟᱱᱟ ᱞᱚᱜᱚᱱ ᱠᱟᱹᱢᱤ ᱥᱟᱢᱴᱟᱜ ᱠᱟᱱᱟ ᱦᱳᱭᱥᱮ ᱟᱨ ᱚᱱᱠᱟᱜᱮ ᱚᱱᱟ ᱡᱮᱢᱚᱱ ᱚᱥᱩᱵᱤᱫᱷᱟ ᱫᱚ ᱦᱩᱭᱩᱜ ᱠᱟᱱᱟ ᱱᱚᱣᱟ ᱠᱟᱨᱮᱱ ᱫᱟ. ᱞ ᱞᱮᱠᱷᱱ ᱟᱫᱚ ᱢᱟᱱᱮ ᱵᱟᱵᱚᱱ ᱫᱟᱞ ᱫᱟᱲᱮᱭᱟᱜ ᱜᱮᱭᱟ ᱟᱨ ᱱᱮᱛᱟᱨ ᱫᱚ ᱢᱟᱱᱮ ᱟᱵᱚ ᱮᱟᱻ ᱜᱨᱟᱢ ᱚᱧᱪᱚᱞ ᱢᱟᱱᱮ ᱟᱹᱛᱩ ᱠᱚᱨᱮ ᱫᱚ ᱚᱱᱠᱟ ᱨᱮ ᱫᱚ ᱫᱚᱢᱮᱜᱮ ᱰᱤᱥᱴᱟᱵ ᱜᱮᱭᱟ ᱦᱳᱭᱥᱮ, ᱟᱨ ᱛᱷᱟ ᱟᱫᱚ ᱚᱠᱟ ᱨᱮᱱ ᱫᱟᱹᱲ ᱞᱮᱠᱷᱟᱱ ᱢᱟᱱᱮ ᱢᱩᱱᱤᱥ ᱠᱟᱹᱢᱤᱱ ᱠᱚ ᱞᱟᱹᱭ ᱟᱠᱚ ᱜᱮᱭᱟ ᱦᱩᱭᱩᱜ ᱜᱮᱭᱟ ᱛᱟᱨᱯᱚᱨ ᱟᱹᱰᱤ ᱜᱷᱟᱹᱲᱤ ᱜᱮ ᱠᱟᱨᱮᱱᱮ ᱫᱟᱹᱨᱟ ᱟᱫᱚ ᱦᱚᱨᱚᱵᱚᱨᱚ ᱫᱩᱲᱩᱵ ᱵᱟᱲᱟ ᱠᱚᱜᱼᱟ ᱠᱚ ᱟᱨᱠᱤ ᱠᱟᱨᱮᱱᱴ ᱛᱚ ᱜᱷᱩᱲᱤ ᱵᱟᱝ ᱦᱤᱡᱩᱜ ᱠᱟᱱᱟ,
ᱮᱜᱫᱚᱢ ᱮᱜᱫᱚᱢ ᱩᱱᱫᱚ ᱠᱷᱩᱱᱴᱤ ᱚᱱᱟ ᱠᱟᱨᱮᱱ ᱜᱮ ᱡᱟᱞᱟ ᱫᱚ ᱦᱮᱞᱳ
ᱦᱳᱭ ᱦᱳᱭ
ᱦᱚ ᱵᱟᱝ ᱟᱫᱚ ᱞᱮᱵᱮᱫ ᱫᱚ ᱢᱟᱱᱮ ᱟᱹᱰᱤ ᱜᱮ ᱞᱮᱵᱮᱫ ᱦᱩᱭᱩᱜ ᱛᱟᱵᱚᱱᱟ ᱛᱚ ᱱᱚᱛᱮ ᱞᱮᱵᱮᱫ ᱦᱚᱸ ᱞᱮᱵᱮᱫ ᱵᱤᱱ ᱟᱨ ᱱᱚᱛᱮ ᱚᱱᱟ ᱛᱮᱜᱮ ᱩᱱᱟ. ᱟᱞᱮ ᱟᱞᱮᱥᱮᱱ ᱫᱚ ᱵᱟᱝ ᱵᱟᱝ ᱛᱮᱱᱟ, ᱫᱟᱜ ᱡᱟᱯᱩᱫ ᱨᱮᱦᱚᱸᱭ, ᱠᱟᱨᱮᱱ ᱫᱚ ᱥᱮᱨᱚᱠᱚᱢ ᱫᱚ ᱵᱟᱝ ᱪᱟᱞᱟᱜ ᱜᱮᱭᱟ ᱥᱮᱨᱚᱠᱚᱢ ᱡᱩᱫᱤ ᱠᱮᱴᱮᱡ ᱦᱚᱭᱟᱭ ᱛᱷᱟᱞᱮ ᱪᱟᱞᱟᱜᱼᱟ ᱚᱱᱟ ᱢᱟ ᱟᱹᱰᱤ ᱜᱟᱱ ᱡᱟᱭᱜᱟ ᱠᱚᱨᱮ ᱞᱤᱧ ᱧᱮᱞ ᱠᱟᱫᱟ ᱾ ᱠᱟᱴᱤᱡ ᱢᱟᱱᱮ ᱫᱟᱜ ᱦᱚᱭ ᱥᱮ ᱵᱟᱝ ᱠᱟᱨᱮᱱ ᱫᱟᱹᱲᱟᱭ
ᱦᱚᱭ ᱦᱚᱭ
ᱟᱹᱛᱩ ᱫᱤᱥᱚᱢ ᱨᱮ ᱱᱤᱭᱟᱹ ᱫᱚ ᱟᱞᱮ ᱥᱮᱫ ᱫᱚ ᱠᱷᱩᱵ ᱠᱚᱢ ᱪᱟᱞᱟᱜ ᱜᱮᱭᱟ ᱚᱱᱟ ᱞᱟᱭᱤᱱᱴᱟᱜ ᱜᱤ ᱚᱱᱮ ᱡᱟᱦᱟ ᱞᱟᱭᱤᱱ ᱴᱟᱜ ᱚᱱᱟᱞᱟᱭᱤᱱ ᱞᱟᱹᱜᱤᱫ ᱵᱷᱟ ᱫᱚ ᱚᱠᱟ ᱠᱚ ᱥᱮᱫ ᱢᱮᱱᱟᱜᱼᱟ ᱟᱹᱛᱩ ᱫᱤᱥᱚᱢ ᱠᱚᱨᱮ ᱢᱟᱛᱠᱚᱢ ᱫᱟᱨᱮ ᱪᱟᱞᱟᱣᱠᱚᱜᱼᱟ ᱚᱱᱮ ᱚᱱᱠᱟ ᱫᱚ ᱦᱩᱭᱩᱜ ᱜᱮᱭᱟ ᱥᱮ ᱵᱟᱝ ᱟᱯ ᱟᱯᱮ ᱚᱱᱛᱮᱫᱚ,
ᱚᱱᱠᱟ ᱦᱩᱭ ᱵᱟᱲᱟ ᱠᱟᱱᱟ ᱟᱨᱠᱤ ᱡᱮ ᱪᱟᱞᱟᱣ ᱠᱟᱱᱟ ᱛᱟᱯᱚᱨᱮ- ᱩᱱ ᱢᱟᱱᱮ ᱠᱷᱩᱵ ᱢᱟᱱᱮ ᱡᱟᱦᱱᱟᱜ ᱛᱟᱨ ᱠᱚ ᱛᱚᱯᱟᱜ ᱞᱮᱱᱠᱷᱟᱱ ᱚᱱᱟᱜᱮ ᱚᱱᱟ ᱥᱚᱢᱟᱭ ᱜᱮ ᱠᱟᱹᱡ ᱥᱚᱢᱚᱭ ᱞᱟᱜᱟᱜᱼᱟ ᱟᱨ ᱵᱟᱝᱠᱷᱟᱱ ᱡᱚᱠᱷᱚᱱ ᱡᱟᱦᱟ ᱴᱟᱥᱯᱷᱟᱨᱢᱟ ᱠᱚ ᱡᱩᱫᱤ ᱠᱟ. ᱡ ᱟᱛᱟᱨ ᱞᱮᱱᱠᱷᱟᱱ ᱩᱱ ᱥᱚᱢᱚᱭ ᱜᱮ ᱥᱚᱢᱚᱭ ᱞᱟᱜᱟᱜᱼᱟ ᱵᱟᱝᱠᱷᱟᱱ ᱫᱚ ᱮᱢᱱᱤ ᱛᱮᱫᱚᱦᱟ ᱟᱫᱚ ᱡᱟᱦᱟᱱᱟᱜ ᱥᱚᱢᱚᱥᱥᱟ ᱠᱚ ᱠᱟᱨᱱᱟ ᱚᱱᱟ ᱠᱚᱫᱚ ᱵᱮᱥᱤ ᱫᱚ ᱵᱟᱠᱚ ᱫᱮᱨᱤᱭ ᱜᱮᱭᱟ ᱟᱨᱠᱤ ᱦᱚᱭ ᱟᱨ ᱢᱟᱱᱮ ᱟᱪᱪᱷᱟ ᱜᱚᱝᱠᱮ ᱱᱚᱜᱼᱚᱱᱟ ᱡᱟᱦᱟ ᱞᱤᱧ ᱞᱟᱹᱭᱮᱫ ᱛᱟᱦᱮᱸᱫ ᱡᱮ ᱡᱚᱠᱷᱚᱱ ᱦᱩᱲᱩ ᱠᱚᱯᱮ ᱤᱨ ᱜᱮᱭᱟ ᱚᱱᱟ ᱥᱚᱢᱚᱭ ᱫᱚ ᱢᱟᱱᱮ ᱵᱤᱧ ᱵᱚᱛᱚᱨ ᱛᱮᱜᱮ ᱟᱞᱮ ᱫᱚ ᱵᱤᱥᱮᱥ ᱠᱚᱨᱮ ᱫᱚ ᱢᱟᱱᱮ ᱱᱚᱣᱟ ᱢᱤᱥᱤᱱ ᱛᱮᱞᱮ ᱤᱨ ᱟᱨᱠᱤ ᱚᱱᱟ ᱵᱤᱧ ᱵᱚᱛᱚᱨ ᱛᱮ ᱵᱤᱧ ᱠᱚ ᱫᱚᱢᱮ ᱠᱚ ᱵᱚᱞᱚᱱ ᱠᱟᱱᱟ ᱛᱚ ᱟᱞᱮ ᱥᱮᱫ ᱫᱚ ᱟᱨ ᱛᱷᱟᱦᱞᱮ ᱟᱯᱮ ᱥᱮᱫ ᱫᱚ ᱛᱷᱟᱦᱞᱮ ᱵᱤᱧ ᱠᱚᱫᱚ ᱠᱚ ᱚᱰᱟᱠ ᱧᱟᱢᱚᱜ ᱠᱟᱱᱟ ᱥᱮ ᱵᱟᱝ ᱱᱚᱣᱟ ᱤᱨ ᱠᱚ ᱥᱚᱢᱚᱭ ᱫᱚ?
ᱦᱮᱸ ᱜᱚᱝᱠᱮ ᱟᱞᱮ ᱥᱮᱫ ᱫᱚ ᱤᱧ ᱢᱟᱱᱮ ᱟᱹᱰᱤ ᱠᱚᱢ ᱢᱟᱱᱮ ᱦᱮᱸ ᱵᱟᱝ ᱞᱮᱠᱟ ᱞᱤᱧ ᱞᱟ. ᱭ ᱫᱟᱲᱮᱜᱼᱟ ᱟᱨ ᱟᱯᱮ ᱚᱱᱛᱮ ᱫᱚ ᱵᱚᱛᱚᱨ ᱨᱮᱱᱟᱜ ᱵᱟᱹᱱᱩᱜᱼᱟ ᱢᱟᱱᱮ ᱦᱮᱸ ᱟᱭᱟᱝ ᱵᱤᱧ ᱫᱚ ᱟᱹᱰᱤ ᱜᱟᱱ ᱡᱟᱭᱜᱟ ᱨᱮᱜᱮ ᱠᱚ ᱵᱩᱥᱟ. ᱠᱚᱜᱼᱟ ᱢᱟᱱᱮ ᱵᱤᱥᱤ ᱭᱟᱠᱚ
ᱟᱪᱪᱷᱟ
ᱚᱱᱠᱟᱱ ᱡᱟᱭᱜᱟ ᱨᱮᱫᱚ ᱠᱟᱹᱴᱤᱡ ᱧᱮᱞ ᱠᱟᱛᱮ ᱜᱮ ᱤᱨ ᱫᱚ ᱫᱚᱨᱠᱟᱨ ᱟᱫᱚ ᱞᱮᱥᱮᱡ ᱫᱚ ᱱᱚᱝᱠᱟ ᱵᱚᱛᱚᱨ ᱨᱮᱱ ᱫᱚ ᱵᱟᱹᱱᱩᱜᱼᱟ ᱚᱱᱮ ᱥᱮᱨᱚᱠᱚᱢ ᱵᱟᱹᱱᱩᱜ ᱠᱚᱣᱟ ᱟᱨ ᱟᱞᱮᱥᱮᱫ ᱫᱚ ᱡᱮᱢᱚᱱ
ᱦᱩᱸ
ᱤᱨ ᱠᱚᱦᱚ ᱫᱚ ᱵᱟᱝ ᱵᱟᱹᱱᱩᱜᱼᱟ ᱟᱞᱮ ᱥᱮᱫ ᱫᱚ।
ᱟᱪᱪᱷᱟ ᱟᱪᱪᱷᱟ ᱟᱫᱚ ᱜᱚᱝᱠᱮ ᱤᱭᱟᱹ ᱟᱞᱮᱥᱮᱫ ᱫᱚ ᱫᱚᱢᱮ ᱜᱮ ᱩᱱᱠᱩ ᱵᱤᱧ ᱠᱚ ᱦᱮᱡ ᱟᱠᱟᱱᱟ ᱩᱱᱠᱩ ᱪᱤᱞᱤ ᱵᱤᱧ ᱠᱚ ᱢᱮᱛᱟ ᱠᱚ? ᱚᱱᱟ ᱡᱟᱦᱟᱸ ᱤᱭᱟᱹ ᱥᱤᱭᱟᱹᱲ ᱪᱟᱸᱫᱟ ᱟᱨ ᱠᱤ। ᱦᱳᱭᱥᱮ ᱚᱱᱛᱮ ᱢᱟᱱᱮ ᱟᱸᱡᱚᱢ ᱵᱟᱲᱟ ᱦᱩᱭ ᱟᱠᱟᱱᱟ ᱥᱮ ᱵᱟᱝ? ᱦᱮᱞᱳ ᱚᱱᱮ ᱡᱟᱸᱦᱟ ᱵᱤᱧ ᱟᱨᱠᱤ ᱩᱱᱠᱩ ᱡᱟᱦᱟᱸ ᱥᱤᱭᱟᱹ ᱠᱚ ᱢᱮᱛᱟ ᱠᱚ ᱠᱟᱱᱟ ᱩᱱᱠᱩ ᱵᱤᱧ ᱠᱷᱟᱹᱛᱤᱨ ᱜᱮ ᱫᱚᱢᱮ ᱵᱚᱛᱚᱨ ᱟᱨᱠᱤ ᱟᱞᱮ ᱥᱮᱫ ᱫᱚ। ᱟᱫᱚ ᱱᱩᱠᱩ ᱵᱤᱧ ᱜᱮ ᱫᱚᱢᱮ ᱠᱚ ᱧᱟᱢᱚᱜ ᱠᱟᱱᱟ ᱱᱩᱠᱩ ᱵᱤᱧ ᱜᱮᱨ ᱞᱮᱠᱷᱟᱱ ᱫᱚ ᱱᱚᱝᱠᱟ ᱟᱨ ᱢᱩᱞᱟᱹᱱ ᱠᱚᱦᱚ ᱛᱮᱦᱚᱸ ᱵᱟᱠᱚ ᱵᱮᱥᱚᱜ ᱚᱱᱟ ᱦᱳᱭ ᱥᱮ ᱟᱨ ᱚᱱᱠᱟ ᱨᱟᱱ ᱠᱚᱦᱚᱸ ᱵᱟᱝ ᱧᱟᱢᱚᱜ ᱠᱟᱱᱟ ᱟᱨᱠᱤ ᱩᱱᱠᱩ ᱵᱤᱧ